ᱠᱟᱱᱟ ᱦᱮᱸ ᱜᱚᱝᱠᱮ ᱟᱸᱡᱚᱢᱚᱜ ᱠᱟᱱᱟ, ᱟᱹᱞᱤᱧᱟᱹᱜ ᱨᱚᱲ?
ᱦᱮᱸ ᱜᱚᱝᱠᱮ ᱟᱸᱡᱚᱢᱚᱜ ᱠᱟᱱᱟ, ᱤᱧᱟᱹᱜ ᱜᱚᱝᱠᱮ ᱟᱸᱡᱚᱢᱚᱜ ᱠᱟᱱᱟ?
ᱦᱮᱸ ᱱᱟᱯᱟᱭ ᱵᱟᱲᱟ ᱜᱮᱭᱟᱵᱤᱱ ᱛᱚ?
ᱦᱳᱭ ᱜᱚᱝᱠᱮ ᱱᱟᱯᱟᱭ ᱵᱟᱲᱟ ᱜᱤᱧ, ᱟᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱜᱚᱢᱠᱮ ᱟᱹᱞᱤᱧ ᱫᱚ, ᱱᱤᱛ ᱜᱷᱟᱹᱲᱤᱡ ᱫᱚ ᱠᱷᱟᱡ ᱱᱟᱯᱟᱭ ᱵᱟᱲᱟ ᱜᱮ ᱢᱮᱱᱟᱜ ᱞᱤᱧᱟᱹ ᱾ ᱦᱚᱜ-ᱚ, ᱟᱫᱚ ᱫᱟᱜ ᱵᱟᱲᱟᱭᱮᱜ-ᱟᱭ ᱛᱚ ᱚᱱᱟᱜᱮ ᱠᱟᱹᱴᱤᱡ ᱞᱮ ᱠᱷᱩᱜ ᱢᱟᱸᱫᱟ ᱧᱚᱜᱚᱜ ᱠᱟᱱᱟ ᱾ ᱠᱟᱠᱷᱟ ᱜᱮ ᱠᱷᱟᱹᱲᱤᱡ ᱫᱚ
ᱟᱪᱪᱷᱟ ᱟᱪᱪᱷᱟ ᱟᱹᱞᱤᱧ ᱦᱚ ᱜᱚᱝᱠᱮᱭᱟᱱ, ᱫᱟᱜ ᱨᱮ ᱞᱚᱦᱚᱜ ᱦᱩᱭ ᱠᱟᱱ ᱛᱟᱦᱮᱭᱟ ᱟᱨ ᱠᱟᱹᱴᱤᱡ ᱵᱚᱦᱚᱜ ᱦᱟᱢᱵᱟᱞ ᱜᱮᱞᱤᱧ ᱵᱩᱡᱮᱜ ᱠᱟᱱᱟ᱾
ᱟᱪᱪᱷᱟ ᱦᱮᱸ ᱱᱚᱣᱟ ᱫᱚ ᱱᱚᱜ-ᱚ ᱦᱚᱭ ᱠᱚ ᱥᱮᱼᱼ ᱡᱟᱦᱟᱸ ᱡᱟᱹᱯᱩᱫᱮᱜ-ᱟᱭ, ᱚᱱᱟ ᱠᱷᱟᱹᱛᱤᱨ ᱛᱮᱦᱚᱸ ᱟᱹᱰᱤ ᱟᱭᱢᱟ ᱦᱚᱲᱟᱜ ᱜᱮ ᱠᱷᱩᱜ ᱢᱟᱸᱫᱟ ᱦᱩᱭᱩᱜ ᱜᱮᱭᱟ ᱾ ᱟᱫᱚ ᱚᱱᱟ ᱫᱚ ᱢᱟᱱᱮ ᱢᱟᱱᱮᱼᱼ ᱯᱩᱛᱤᱫᱤᱱ ᱛᱚ ᱵᱟᱝ ᱦᱩᱭᱩᱜ ᱟᱛᱚ, ᱡᱟᱦᱟᱸ ᱞᱮᱠᱟ ᱥᱤᱡᱤᱱ ᱦᱤᱡᱩᱜ-ᱟ ᱡᱮᱢᱚᱱᱼᱼ ᱟᱥᱟᱲ ᱵᱚᱸᱜᱟ, ᱚᱱᱟ ᱨᱮᱫᱚ ᱠᱷᱩᱜ ᱢᱟᱸᱫᱟ ᱫᱚ ᱦᱩᱭᱩᱜ ᱜᱮᱭᱟ ᱠᱷᱟᱡ ᱦᱮᱸᱥᱮᱼᱼ
ᱦᱳᱭ ᱦᱳᱭ
ᱛᱦᱟᱞᱮ ᱜᱚᱝᱠᱮ ᱨᱟᱱ ᱠᱚᱫᱚ ᱵᱤᱱ ᱠᱤᱨᱤᱧ ᱠᱮᱜ-ᱟ ᱥᱮ ᱵᱟᱝ?
ᱵᱟᱝ ᱜᱚᱝᱠᱮ ᱨᱟᱱ ᱠᱚᱫᱚ ᱠᱤᱨᱤᱧ ᱵᱟᱝ ᱦᱩᱭ ᱠᱟᱱᱟ ᱛᱚ ᱾ ᱚᱱᱟᱜᱮ ᱢᱚᱱᱮ ᱦᱩᱭᱩᱜ ᱠᱟᱱᱟ ᱡᱩᱫᱤᱭᱳ ᱵᱟᱝ ᱪᱟᱵᱟᱜ-ᱟ, ᱛᱚ ᱜᱟᱯᱟ ᱥᱮᱫ ᱠᱤᱨᱤᱧ ᱦᱩᱭᱩᱜᱭᱼᱟ ᱛᱚ ᱚᱱᱟᱜᱮᱼᱼ
ᱟᱪᱪᱷᱟ ᱦᱳᱭ ᱮᱠᱫᱚᱢ ᱨᱟᱱ ᱠᱚᱫᱚ ᱟᱠᱷᱟᱜ ᱜᱮ ᱡᱚᱛᱷᱟᱛ ᱜᱮ ᱡᱚᱢ ᱫᱚᱨᱠᱟᱨ ᱵᱟᱝᱠᱷᱟᱱᱼᱼ ᱛᱟᱨ ᱢᱟ ᱴᱟᱴᱠᱟ ᱜᱮ ᱤᱭᱟᱹ ᱨᱩᱣᱟᱹ ᱦᱟᱹᱥᱩᱨᱮ ᱮᱴᱟᱜ-ᱟᱜ ᱨᱮᱼᱼ ᱤᱭᱟᱹ ᱯᱚᱨᱤᱵᱚᱨᱛᱚᱱᱮ ᱠᱟᱱᱟ ᱠᱷᱟᱡ ᱛᱚ, ᱟᱹᱰᱤ ᱢᱟᱱᱮ ᱡᱷᱟᱢᱮᱞᱟ ᱜᱮ ᱢᱮᱱᱟᱜ ᱟᱥᱮ ᱾
ᱠᱟᱹᱴᱤᱡ ᱯᱟᱨᱟ ᱨᱳᱜᱽ ᱜᱮ ᱟᱹᱰᱤ ᱮᱠᱷᱚᱱ ᱫᱚ ᱵᱚᱲᱚᱜ ᱠᱟᱱᱟ ᱧᱮᱞᱚᱜ ᱠᱟᱱᱟ ᱟᱨᱠᱤᱼᱼ
ᱦᱮᱸ ᱜᱚᱝᱠᱮ ᱮᱠᱫᱚᱢ, ᱛᱟᱦᱞᱮ ᱜᱚᱝᱠᱮ ᱱᱚᱜ ᱚᱭ ᱡᱮ ᱫᱟᱜ ᱡᱟᱹᱲᱤ ᱠᱮᱜ-ᱟᱭ ᱛᱟᱦᱞᱮᱼᱼ ᱵᱟᱹᱫ ᱵᱟᱹᱭᱦᱟᱹᱲ ᱥᱮᱜ ᱠᱚᱫᱚ ᱫᱟᱬᱟ ᱵᱟᱲᱟ ᱪᱟᱞᱟᱣ ᱦᱩᱭᱱᱟ ᱥᱮ ᱵᱟᱝ ᱢᱟᱱᱮ ᱠᱷᱮᱛ ᱧᱮᱞ ᱠᱚ ᱾
ᱦᱮᱸ ᱜᱚᱜᱠᱮ ᱠᱷᱮᱛ ᱦᱚᱸ ᱚᱱᱟ ᱥᱮᱛᱟᱜ ᱵᱮᱲᱟᱧ ᱠᱷᱮᱛ ᱞᱤᱧ ᱪᱟᱞᱟᱣ ᱟᱠᱟᱱ ᱛᱟᱦᱮᱜ, ᱟᱨᱠᱤ ᱥᱮᱛᱟᱜ ᱵᱮᱲᱟ ᱜᱮ ᱛᱚᱠᱷᱚᱱᱼᱼ ᱪᱷᱟᱛᱟ ᱠᱚ ᱤᱫᱤ ᱵᱟᱝ ᱦᱩᱭ ᱠᱟᱱ ᱛᱟᱦᱮᱸᱱᱟ ᱾ ᱛᱚᱠᱷᱚᱱ ᱜᱮ ᱦᱟᱸᱜ ᱫᱟᱜ ᱡᱟᱹᱲᱤ ᱜᱮᱭᱟ ᱛᱚᱠᱷᱚᱱ ᱜᱮ ᱦᱟᱸᱜ ᱫᱟᱜ ᱡᱟᱲᱤ ᱜᱮ ᱟᱫᱚ ᱛᱚᱠᱷᱚᱱ ᱜᱮ ᱞᱚᱦᱚᱜ ᱵᱟᱲᱟ ᱦᱩᱭ ᱠᱟᱱ ᱛᱟᱸᱦᱮᱱᱟ ᱚᱱᱟ ᱠᱷᱟᱹᱛᱤᱨ ᱜᱮ ᱦᱚᱭᱛᱳ ᱵᱚᱦᱚᱜ ᱦᱟᱹᱥᱩ ᱧᱟᱢ ᱠᱟᱜ ᱞᱤᱧᱟ ᱾
ᱟᱪᱪᱷᱟ ᱜᱚᱝᱠᱮ ᱱᱚᱜᱼ-ᱚᱭ ᱡᱮ ᱱᱟᱣᱟ ᱫᱟᱜ ᱤᱭᱟᱹ ᱡᱚᱨᱚᱭᱮᱫᱟ ᱦᱮᱸᱥᱮᱼᱼ ᱵᱟᱹᱫᱽ ᱵᱟᱹᱭᱦᱟᱹᱲ ᱠᱚ ᱪᱮᱦᱮᱞ ᱪᱮᱯᱮᱞ ᱱᱟ, ᱛᱟᱦᱚᱞᱮ ᱜᱚᱝᱠᱮ ᱡᱟᱦᱟᱸᱭ ᱵᱟᱹᱫᱽ ᱵᱟᱹᱭᱦᱟᱹᱲᱼᱼ ᱠᱚᱨᱮᱫ ᱟᱹᱲᱤ ᱫᱷᱟᱨᱮᱼᱫᱷᱟᱨᱮ ᱠᱚᱨᱮᱫ ᱜᱚᱝᱜᱷᱦᱟ ᱠᱚ ᱧᱟᱢᱚᱜ ᱜᱮᱭᱟ, ᱩᱝᱠᱩ ᱠᱚᱫᱚ ᱱᱤᱛ ᱛᱟᱨ ᱫᱚᱠᱚ ᱧᱮᱞ ᱵᱟᱲᱟᱜ ᱠᱟᱱᱟ ᱥᱮ ᱵᱟᱝ?
ᱜᱚᱝᱠᱮ ᱦᱮᱸ ᱜᱚᱝᱠᱮ ᱟᱞᱮ ᱥᱮᱜ ᱫᱚ ᱦᱟᱸᱜ ᱜᱚᱝᱜᱷᱦᱟ ᱠᱟᱴᱠᱚᱢ ᱠᱚ ᱢᱚᱴᱟᱼᱢᱩᱴᱤ ᱵᱷᱟᱜᱤ ᱜᱮ ᱥᱟᱵ ᱦᱩᱭᱱᱟ ᱥᱮ ᱛᱮᱦᱮᱧᱚᱜ ᱥᱟᱵ ᱟᱹᱜᱩ ᱦᱩᱭᱱᱟ᱾
ᱟᱪᱪᱷᱟ, ᱦᱳᱭ ᱟᱹᱰᱤ ᱱᱟᱯᱟᱭ᱾ ᱛᱟᱦᱚᱞᱮ ᱜᱚᱝᱠᱮ ᱱᱩᱠᱩ ᱜᱚᱝᱜᱷᱦᱟ ᱠᱚᱫᱚ ᱟᱯᱮ ᱥᱮᱫ ᱫᱚᱯᱮ ᱪᱤᱠᱟᱹ ᱠᱚ ᱜᱮᱭᱟ? ᱢᱟᱱᱮ ᱵᱷᱟᱹᱡᱤ ᱠᱚᱣᱟ ᱯᱮ ᱥᱮ ᱯᱮ ᱞᱮᱴᱚ ᱠᱚ ᱜᱮᱭᱟ ᱱᱩᱠᱩ ᱠᱷᱟᱡ᱾
ᱱᱩᱠᱩ ᱜᱚᱝᱜᱷᱟ ᱫᱚ ᱦᱟᱜ ᱟᱨᱤ ᱞᱮ ᱟᱨ ᱠᱤ ᱞᱮᱴᱚ ᱠᱚᱣᱟ ᱞᱮ᱾ ᱟ ᱠᱟᱴᱠᱚᱢ ᱦᱟᱸᱨ ᱠᱮ ᱱᱩᱠᱩ ᱨᱟᱯᱟᱜ ᱠᱮᱛᱮᱜ ᱥᱮᱵᱮ ᱠᱮᱛᱮᱜ ᱱᱚᱝᱠᱟ ᱠᱮᱛᱮᱜ ᱞᱮ ᱡᱚᱢ ᱠᱚᱜᱮᱭᱟ ᱦᱟᱸᱜ᱾
ᱦᱳᱭ, ᱢᱟᱱᱮ ᱠᱟᱴᱠᱚᱢ ᱫᱚ ᱦᱟᱜᱠᱷᱟᱡ ᱤᱧ ᱢᱟ ᱨᱤᱫ ᱠᱟᱛᱮᱜ ᱜᱮ ᱡᱟᱹᱥᱛᱤᱧ ᱥᱤ ᱤᱭᱟᱹ ᱥᱤᱵᱤᱞᱤᱧ ᱟᱹᱭᱠᱟᱹᱣ ᱠᱚᱣᱟ ᱦᱟᱸᱠᱷᱟᱡ᱾ ᱩᱛᱩ ᱠᱟᱛᱮᱜ ᱫᱚ ᱦᱟᱸᱜ ᱠᱷᱟᱡ ᱩᱱᱟᱹᱜ ᱡᱩᱛ ᱵᱟᱝ ᱤᱧ ᱵᱩᱡᱷᱟᱹᱣ ᱜᱮᱭᱟ, ᱢᱮᱱᱠᱷᱟᱱ ᱡᱟᱦᱟᱸ ᱨᱤᱫ ᱠᱟᱛᱮᱫ ᱩᱱᱠᱩᱢ ᱡᱚᱢ ᱠᱚᱣᱟ ᱡᱟᱦᱟᱱ ᱢᱟᱹᱨᱤᱪ ᱟᱛᱮ ᱨᱟᱥᱩᱱ ᱟᱛᱮᱜ ᱮᱢ ᱮᱸ ᱨᱤᱫ ᱠᱚᱣᱟ ᱢᱟᱱᱮ ᱚᱱᱟᱜᱮ ᱡᱩᱛ ᱧᱚᱜ ᱵᱩᱡᱷᱟᱹᱜᱼᱟ᱾
ᱦᱮᱸ ᱜᱚᱝᱠᱮ ᱱᱚᱝᱠᱟ ᱜᱮ ᱟᱨᱠᱤ ᱚᱱᱟᱜᱮ ᱨᱟᱯᱟᱜ ᱠᱮᱛᱮᱜ ᱟᱨᱠᱤ ᱥᱤᱯᱤ ᱠᱮᱛᱮ ᱱᱚᱝᱠᱟ ᱜᱮ᱾ ᱛᱮᱜᱮ ᱡᱚᱢ ᱫᱚ ᱦᱩᱭᱩᱜᱼᱟ᱾
ᱦᱩᱸ ᱛᱟᱦᱞᱮ ᱜᱚᱝᱠᱮ ᱱᱚᱜᱼᱚᱭ ᱡᱮ ᱤᱭᱟᱹ ᱵᱟᱹᱫᱽᱼᱵᱟᱹᱭᱦᱟᱹᱲ ᱠᱚᱨᱮᱫ ᱢᱟᱱᱮ ᱠᱩᱪᱞᱟᱹ ᱠᱚᱠᱚ ᱧᱟᱢᱚᱜ ᱜᱮᱭᱟ᱾ ᱛᱟᱦᱚᱮ ᱩᱝᱠᱩ ᱠᱩᱪᱞᱟᱹ ᱠᱚᱫᱚ ᱥᱟᱵ ᱵᱟᱲᱟ ᱦᱩᱭ ᱠᱟᱱᱟ ᱥᱮ ᱵᱟᱝ ᱜᱚᱝᱠᱮ?
ᱵᱟᱝ ᱜᱚᱝᱠᱮ ᱮᱠᱷᱚᱱ ᱫᱚ ᱱᱚᱝᱠᱟ ᱟᱞᱮᱥᱮ ᱫᱚ ᱠᱩᱪᱞᱟᱹ ᱫᱚ ᱠᱷᱩᱵ ᱠᱚᱢ ᱜᱮᱭᱟ, ᱟᱨ ᱡᱩᱫᱤᱭᱳ ᱢᱟᱱᱮ ᱢᱚᱴᱟᱼᱢᱩᱴᱤ ᱟᱞᱮᱥᱮᱜ ᱫᱚᱦᱟᱜ ᱧᱮᱞᱚᱜᱼᱟ ᱴᱚᱨᱚᱰᱟᱝ ᱠᱚᱨᱮ ᱜᱮ ᱦᱟᱠᱩ ᱞᱮ ᱥᱟᱵ ᱠᱚᱣᱟ ᱟᱨᱠᱤ ᱱᱚᱠᱟ᱾ ᱠᱩᱪᱞᱟᱹ ᱠᱚᱫᱚ ᱟᱞᱮ ᱥᱮᱱ ᱫᱚ ᱦᱟᱸᱜ ᱵᱟᱝ ᱠᱚ ᱧᱟᱢᱚᱜ ᱜᱮᱭᱟ᱾
ᱟᱪᱪᱷᱟ ᱦᱳᱭ ᱮ ᱟᱞᱮ ᱥᱮᱫ ᱫᱚ ᱦᱟᱸᱠᱷᱟᱡ ᱠᱩᱪᱞᱟᱹ ᱫᱚ ᱡᱟᱹᱥᱛᱤ ᱜᱮᱞᱮ ᱥᱟᱵ ᱠᱚ ᱜᱮᱭᱟ᱾ ᱠᱩᱪᱞᱟᱹ ᱥᱟᱵ ᱫᱚ ᱦᱟᱸᱠᱷᱟᱡ ᱚᱱᱟ ᱠᱩᱪᱞᱟᱹ ᱵᱟᱲᱥᱤ ᱞᱮ ᱵᱮᱱᱟᱣᱟ ᱢᱮᱜᱴᱟᱝ ᱠᱟᱴᱟᱞᱮ ᱵᱮᱱᱟᱣᱟ ᱡᱟᱦᱟᱸ ᱵᱟᱹᱲᱥᱤ ᱠᱟᱴᱟ ᱠᱚ ᱞᱟᱹᱭ ᱮᱼᱟ᱾ ᱱᱚᱣᱟ ᱞᱮ ᱵᱮᱱᱟᱣ ᱛᱮ ᱛᱟᱯᱚᱨᱮ ᱚᱱᱟ ᱵᱷᱩᱜᱟᱹᱜ ᱨᱮ ᱠᱩᱪᱞᱟᱹ ᱵᱷᱩᱜᱟᱹᱜ ᱨᱮᱞᱮ ᱵᱟᱭᱟ ᱛᱟᱯᱚᱨᱮ ᱚᱱᱟ ᱥᱟᱭᱤᱰ ᱨᱮ ᱟᱫᱚ ᱟᱠᱷᱟᱡ ᱫᱟᱜ ᱞᱮ ᱚᱱᱮ ᱠᱟᱹᱴᱩᱵ ᱛᱮᱞᱮ ᱴᱷᱮᱵᱟ᱾ ᱴᱮᱡᱼᱴᱮᱡ ᱥᱟᱲᱮᱭᱟ ᱟᱫᱚ ᱚᱱᱟ ᱥᱟᱲᱮ ᱞᱮᱱᱠᱷᱟᱱ ᱜᱮ ᱟᱫᱚ ᱠᱩᱪᱞᱟᱹ ᱫᱚᱠᱚ ᱞᱟᱹᱭᱟ ᱠᱚ ᱡᱮ ᱡᱚᱢᱟᱜ ᱠᱚ ᱟᱠ-ᱟᱜᱩ ᱟᱹᱜᱩ ᱦᱚᱴᱚᱣ ᱠᱟᱜ ᱞᱮᱭᱟ, ᱚᱱᱟ ᱠᱷᱟᱹᱛᱤᱨ ᱛᱮ ᱠᱩᱪᱞᱟᱹ ᱟ ᱛᱟᱹᱲᱤ ᱠᱚ ᱢᱟᱱᱮ ᱡᱚᱢ ᱛᱮᱠᱚ ᱟᱫᱚ ᱞᱮ ᱜᱚᱦᱚᱸᱲ ᱩᱰᱩᱝ ᱠᱚᱣᱟ, ᱟᱨ ᱚᱱᱟ ᱵᱚᱫᱚᱞ ᱛᱮᱦᱚᱸ ᱦᱟ ᱠᱷᱟᱡ ᱢᱟᱱᱮ ᱚᱛ ᱵᱷᱩᱜᱟᱹᱜ ᱤᱭᱟᱹ ᱞᱟᱛᱟᱨ ᱨᱮᱠᱚ ᱛᱟᱦᱮᱱᱟ ᱛᱚ ᱵᱷᱩᱜᱟᱹᱜ ᱨᱮ, ᱟᱫᱚ ᱚᱱᱟ ᱞᱮ ᱛᱟᱲᱟᱣ ᱜᱮᱭᱟ ᱛᱟᱲᱟᱣ ᱠᱟᱛᱮᱜ ᱞᱮ ᱳᱰᱳᱝ ᱠᱚ ᱜᱮᱭᱟ, ᱱᱚᱜᱼᱚ ᱱᱚᱝᱠᱟ ᱠᱟᱛᱮ ᱞᱮ ᱥᱟᱵ ᱠᱚᱣᱟ᱾
ᱟᱞᱮ ᱥᱮᱫ ᱫᱚ ᱜᱚᱝᱠᱮ ᱱᱩᱝᱠᱩ ᱠᱩᱪᱞᱟ. ᱫᱚ ᱮᱠᱟᱞ ᱵᱟᱝᱠᱚ ᱧᱮᱞ ᱧᱟᱢᱚᱜ ᱜᱮᱭᱟ ᱟᱨᱠᱤ ᱵᱟᱲᱟᱭ ᱫᱚ ᱢᱮᱱᱟᱜ ᱜᱮᱭᱟ ᱵᱟᱝᱢᱟ ᱚᱝᱠᱟ ᱵᱷᱩᱜᱟᱹᱜ ᱠᱚᱨᱮ ᱠᱚ ᱛᱟᱦᱮᱱ ᱜᱮᱭᱟ ᱢᱮᱱᱛᱮ᱾
ᱦᱮᱸ ᱜᱚᱢᱠᱷᱮ ᱛᱟᱦᱚᱞᱮ ᱜᱚᱝᱠᱮ ᱱᱚᱜᱼᱚᱭ ᱫᱟᱜ ᱠᱮᱜᱼᱟᱭ ᱦᱮᱸ ᱥᱮ ᱟᱯᱮ ᱥᱮᱫ᱾ ᱛᱟᱦᱚᱞᱮ ᱤᱭᱟᱹ ᱵᱟᱹᱨᱩᱰᱟᱝ ᱠᱚᱫᱚ ᱠᱚ ᱳᱸᱰᱳᱝ ᱞᱮᱱᱟ ᱥᱮ ᱵᱟᱝ ᱠᱟᱡ?
ᱦᱮᱸ ᱜᱚᱢᱠᱮ, ᱛᱚᱠᱷᱚᱱ ᱦᱟᱸ ᱟᱞᱮ ᱥᱮᱜ ᱢᱟᱱᱮ ᱠᱤ ᱢᱟᱱᱮ ᱠᱚᱭᱮᱠ ᱥᱚᱯᱛᱟ ᱞᱟᱦᱟ ᱛᱚᱠᱷᱚᱱ ᱯᱳᱭᱞᱳ ᱫᱟᱜ ᱡᱟᱹᱲᱤ ᱠᱮᱼᱟ ᱛᱚᱠᱷᱚᱱ ᱦᱮᱭᱟ ᱢᱚᱴᱟᱼᱢᱩᱴᱤ ᱵᱷᱟᱜᱤ ᱜᱮ ᱫᱟᱜ ᱡᱟᱹᱲᱤ ᱠᱮᱜᱼᱟ ᱛᱚᱠᱷᱚᱱ ᱜᱮ ᱦᱟᱸᱜ ᱵᱟᱨᱩᱜᱰᱟᱝ ᱠᱚᱫᱚ ᱫᱚᱢᱮ ᱜᱤ ᱠᱚ ᱚᱰᱳᱠ ᱠᱟᱱ ᱛᱟᱦᱮᱸᱱᱟ᱾ ᱦᱟᱜᱠᱩ ᱢᱳᱴᱟᱼᱢᱩᱴᱤ ᱦᱩᱭᱱᱟ ᱵᱷᱟᱞᱮ ᱜᱮ᱾
ᱦᱩᱸ, ᱛᱟᱦᱚᱞᱮ ᱜᱚᱝᱠᱮ ᱵᱟᱨᱩᱰᱟᱝ ᱠᱚᱫᱚ ᱚᱠᱟ ᱞᱮᱠᱟ ᱯᱮ ᱩᱛᱩ ᱠᱚᱜᱮᱭᱟ ᱦᱟᱸᱠᱷᱟᱡ ᱟᱯᱮ ᱫᱤᱥᱚᱢ ᱥᱮᱜ ᱫᱚ? ᱟᱞᱮ ᱥᱮᱜ ᱫᱚ ᱦᱟᱸᱠᱷᱟᱡ ᱟᱫᱟ, ᱨᱟᱥᱩᱱ ᱯᱮᱸᱭᱟᱡᱽ ᱟᱛᱮᱫ ᱟᱸᱠᱷᱟᱡ ᱞᱮ ᱟᱹᱰᱤ ᱪᱮᱨᱦᱟ ᱞᱮ ᱵᱷᱟᱡᱤ ᱠᱚᱣᱟ᱾
ᱦᱮᱸ ᱦᱮᱸ ᱜᱚᱝᱠᱮ ᱟᱞᱮ ᱥᱮᱜ ᱦᱚᱸ ᱜᱚᱢᱠᱮ ᱱᱚᱝ ᱠᱟ ᱞᱮᱠᱟᱜᱮ ᱯᱮᱭᱟᱪ, ᱟᱫᱟ, ᱨᱟᱹᱥᱩᱱ ᱠᱟᱛᱮ ᱜᱮᱞᱮ ᱵᱷᱟᱡᱤ ᱠᱩ ᱜᱮᱭᱟ᱾
ᱟᱪᱪᱷᱟ, ᱛᱟᱦᱚᱞᱮ ᱚᱠᱟ ᱞᱮᱠᱟ ᱠᱚ ᱥᱮᱵᱮᱞ ᱜᱮᱭᱟ?
ᱥᱤᱵᱤᱞ ᱛᱚ ᱦᱟᱸᱜ ᱜᱚᱝᱠᱮ ᱱᱩᱠᱩ ᱛᱚ ᱟᱨᱠᱤ ᱢᱟᱱᱮ ᱥᱟᱨᱟ ᱠᱷᱚᱱ ᱥᱮ ᱚᱝᱠᱟ ᱫᱚ ᱵᱟᱝᱠᱚ ᱩᱰᱳᱠᱚᱜ ᱜᱮᱭᱟ ᱵᱟᱝ, ᱚᱱᱟ ᱠᱷᱟᱹᱛᱤᱨ ᱜᱮ ᱦᱳᱭᱛᱳ ᱟᱹᱰᱤᱪᱷᱟ ᱟᱹᱰᱤ ᱵᱷᱟᱜᱤ ᱜᱮ ᱵᱩᱡᱟᱹᱜᱼᱟ ᱢᱟᱱᱮ ᱥᱤᱡᱤᱱ ᱨᱮ ᱢᱤᱫ ᱫᱷᱟᱣ ᱜᱮᱠᱚ ᱧᱟᱢᱚᱜ ᱜᱮᱭᱟ ᱱᱩᱠᱩ ᱢᱟ
ᱦᱮᱸ ᱜᱚᱢᱠᱮ ᱮᱠᱫᱚᱢ ᱛᱟᱦᱚᱞᱮ ᱜᱚᱢᱠᱮ ᱦᱟᱹᱠᱩ ᱠᱚᱫᱚ ᱦᱟᱠᱷᱟᱡ ᱡᱟᱦᱟᱸ ᱚᱱᱮ ᱫᱟᱜ ᱟᱲᱜᱚᱱ ᱫᱚ ᱚᱱᱟ ᱠᱚᱨᱮᱫ ᱫᱚ ᱪᱮᱫ ᱠᱚᱯᱮ ᱚᱰᱟᱣ ᱠᱮᱭᱟ ᱟᱯᱮᱥᱮᱫ ᱫᱚ?
ᱟᱞᱮᱥᱮᱫ ᱫᱚ ᱦᱟᱸᱜ ᱱᱚᱝᱠᱟ ᱠᱚᱭᱮᱠ ᱢᱟᱱᱮ ᱠᱚᱭᱮᱠ ᱥᱮᱨᱢᱟ ᱞᱟᱦᱟ ᱫᱚ ᱵᱤᱥᱤ ᱴᱚᱨᱚᱰᱟᱝ ᱠᱚ ᱚᱰᱟᱣ ᱵᱟᱲᱟ ᱦᱩᱭᱩᱜ ᱠᱟᱱ ᱛᱟᱦᱮᱸᱱᱟ ᱮᱠᱷᱚᱱ ᱫᱚ ᱦᱟᱸᱜ ᱱᱤᱛᱚᱜ ᱫᱚ ᱚᱱᱟ ᱠᱚᱦᱚᱸ ᱟᱫ ᱢᱟᱱᱮ ᱥᱮᱭᱟᱭᱮᱱᱟ ᱥᱮ ᱚᱠᱚᱭ ᱠᱚᱫᱚ ᱠᱚ ᱟᱹᱠᱷᱨᱤ ᱵᱟᱲᱟᱭᱮᱫ ᱠᱷᱟᱹᱛᱤᱨ ᱛᱮ ᱮᱠᱷᱮᱱ ᱫᱚ ᱦᱟᱸ ᱢᱚᱥᱟᱨᱤᱜᱮ ᱵᱤᱥᱤ ᱞᱮ ᱚᱰᱟᱣᱮᱜ ᱠᱟᱱᱟ
ᱟᱪᱪᱷᱟ ᱜᱚᱢᱠᱮ ᱡᱟᱦᱟᱸ ᱴᱚᱨᱚᱰᱟᱝ ᱠᱟᱛᱷᱟᱢ ᱞᱟᱹᱭ ᱠᱮᱜᱼᱟ ᱱᱚᱣᱟ ᱴᱚᱨᱚᱰᱟᱝ ᱱᱟᱠᱷᱟᱡ ᱤᱧ ᱫᱚ ᱵᱟᱹᱧ ᱵᱩᱡ ᱫᱟᱲᱮᱭᱟᱫᱟ ᱪᱮᱫ ᱠᱟᱛᱷᱟ ᱠᱟᱱᱟ?
ᱴᱚᱨᱚᱰᱟᱝ ᱫᱚ ᱦᱟᱜ ᱜᱚᱢᱠᱮ ᱢᱟᱱᱮ ᱢᱟᱱᱮ ᱱᱚᱣᱟ ᱫᱚ ᱢᱟᱱᱠᱤ ᱱᱤᱡᱮ ᱛᱮᱜᱮ ᱡᱩᱛ ᱜᱟᱱᱚᱜᱼᱟ ᱥᱮ ᱚᱱᱟ ᱠᱟᱥᱤ ᱢᱮᱱᱟᱜ ᱜᱮᱭᱟ ᱟᱯᱮᱥᱮᱫ ᱜᱚᱢᱠᱮ?
ᱦᱮᱸ ᱜᱚᱢᱠᱮ ᱢᱮᱱᱟᱜᱼᱟ
ᱱᱚᱣᱟ ᱠᱟᱥᱤ ᱛᱮᱜᱮ ᱦᱟᱸᱜ ᱟᱨᱠᱤᱞᱮ ᱡᱩᱛ ᱜᱮᱭᱟ ᱢᱟᱱᱮ ᱦᱟᱠᱩ ᱟᱨᱠᱤ ᱢᱟᱱᱮ ᱵᱟᱝᱠᱚ ᱚᱰᱚᱠ ᱯᱚᱨᱮᱛᱮ ᱚᱝᱠᱟ ᱞᱮ ᱡᱩᱫ ᱜᱮᱭᱟ ᱚᱱᱟᱜᱮ ᱴᱚᱨᱚᱰᱟᱝ ᱫᱚᱞᱮ ᱢᱮᱛᱟᱜ ᱜᱮᱭᱟ ᱦᱟᱸ
ᱟᱪᱪᱷᱟ ᱟᱹᱰᱤ ᱱᱟᱯᱟᱭ ᱜᱚᱝᱠᱮ ᱟᱞᱮᱥᱮᱫ ᱫᱚ ᱦᱟᱠᱷᱟᱡ ᱚᱱᱠᱟ ᱮᱰᱟᱣ ᱡᱤᱱᱤᱥ ᱠᱚᱫᱚ ᱢᱮᱱᱟᱜᱼᱟ ᱡᱮᱢᱚᱱ ᱯᱟᱴᱟ ᱜᱷᱩᱜᱤ ᱟᱨ ᱢᱚᱥᱟᱨᱤ ᱦᱟᱠᱷᱟᱡ ᱱᱚᱣᱟ ᱠᱚᱞᱮ ᱮᱰᱟᱣ ᱜᱮᱭᱟ ᱟᱯᱮᱥᱮᱫ ᱜᱷᱩᱜᱤ ᱠᱚ ᱢᱮᱱᱟᱜ ᱜᱮᱭᱟ?
ᱦᱮᱸ ᱜᱚᱢᱠᱮ ᱜᱷᱩᱜᱤ ᱠᱚᱫᱚ ᱢᱮᱱᱟᱜ ᱜᱮᱭᱟ ᱢᱮᱱᱠᱷᱟᱱ ᱱᱚᱝᱠᱟ ᱫᱟᱜ ᱞᱤᱜᱤᱱ ᱡᱟᱜᱟ ᱠᱚᱨᱮ ᱫᱚ ᱦᱟᱸᱜ ᱜᱷᱩᱜᱤ ᱠᱚᱫᱚ ᱵᱟᱝᱞᱮ ᱚᱰᱟᱣ ᱜᱮᱭᱟ ᱚᱱᱟ ᱞᱤᱜᱤᱱ ᱡᱟᱭᱜᱟ ᱨᱮ ᱫᱚ ᱢᱚᱥᱟᱨᱤ ᱴᱚᱨᱟᱰᱟᱝ ᱠᱚ ᱜᱮ ᱚᱰᱟᱣ ᱵᱟᱲᱟᱭ ᱜᱮᱭᱟ ᱾
ᱦᱮᱸ ᱟᱠᱷᱟᱡ ᱚᱱᱟ ᱫᱚ ᱥᱚᱢᱟᱱ ᱡᱟᱭᱜᱟ ᱨᱮᱜᱮ ᱡᱟᱦᱟᱸ ᱡᱟᱦᱟᱸᱨᱮ ᱢᱟᱱᱮ ᱡᱚᱵᱮ ᱠᱟᱜ ᱦᱩᱭᱩᱜᱼᱟ ᱚᱱᱠᱟᱱᱟᱜ ᱡᱟᱭᱜᱟ ᱨᱮ ᱜᱷᱩᱜᱤ ᱫᱚ ᱦᱟᱠᱷᱟᱡ ᱠᱟᱹᱢᱤ ᱨᱮ ᱞᱟᱜᱟᱜᱼᱟ ᱟᱨ ᱡᱟᱦᱟ ᱯᱟᱴ ᱯᱟᱴᱟ ᱫᱚ ᱦᱟᱸᱜ ᱠᱷᱟᱡ ᱡᱟᱦᱟ ᱫᱟᱜ ᱟᱲᱜᱚᱱᱟ ᱢᱟᱱᱮ ᱵᱟᱹᱭᱦᱟᱹᱲ ᱠᱷᱚᱱᱟᱜ ᱥᱮ ᱜᱟᱰᱟ ᱠᱷᱚᱱᱟᱜ ᱚᱱᱟ ᱛᱟᱞᱟᱨᱮᱢ ᱚᱰᱟᱣᱟ ᱱᱚᱜᱼᱚ ᱱᱚᱝᱠᱟ ᱠᱷᱟᱡ ᱧᱮᱞ ᱦᱩᱭ ᱟᱠᱟᱱᱟ
ᱯᱟᱴᱟ ᱫᱚ ᱦᱟᱸᱜ ᱜᱚᱝᱠᱮ ᱟᱞᱮᱥᱮᱫ ᱫᱚ ᱱᱚᱣᱟ ᱫᱚ ᱦᱟᱸᱜ ᱥᱤᱭᱟᱹᱲᱟ ᱠᱚ ᱞᱟᱹᱭ ᱮᱫ ᱠᱟᱱᱟ ᱟᱫᱚ
ᱚ ᱥᱤᱭᱟᱹᱲᱟ ᱦᱚᱭ ᱚᱱᱟᱜᱮ ᱦᱟᱸᱠᱷᱟᱡ ᱵᱟᱰᱟᱭ ᱵᱟᱹᱱᱩᱜᱼᱟ ᱟᱫᱚ ᱦᱟᱱᱟ ᱱᱟᱣᱟ ᱴᱚᱴᱷᱟ ᱠᱚᱨᱮᱡ ᱵᱚᱱ ᱛᱟᱦᱮᱱᱟ ᱛᱚ ᱚᱱᱟ ᱠᱷᱟᱹᱛᱤᱨ ᱛᱮ ᱵᱷᱮᱜᱟᱨ ᱵᱷᱮᱜᱟᱨ ᱦᱚᱸ ᱧᱩᱛᱩᱢ ᱦᱩᱭ ᱫᱟᱲᱮᱭᱟᱜᱼᱟ ᱾
ᱦᱳᱭ
ᱱᱚᱝᱠᱟ
ᱚᱱᱟᱜᱮ ᱟᱨᱠᱤ ᱥᱤᱨ ᱟᱨᱠᱤ ᱠᱟᱛᱮ ᱯᱟᱛᱟ ᱠᱚ ᱫᱮᱡ ᱟᱠᱟᱱᱟ ᱚᱱᱟ ᱚᱱᱟ ᱟᱨᱠᱤ ᱤᱭᱟᱹᱠᱟᱛᱮᱜ ᱫᱚ ᱴᱚᱨᱚᱰᱟᱝ ᱫᱚᱞᱮ ᱚᱰᱟᱣ ᱠᱟ ᱚᱱᱠᱟ ᱾
ᱦᱮᱸ ᱜᱚᱢᱠᱮ ᱟᱨ ᱛᱟᱦᱮᱞᱮ ᱜᱚᱢᱠᱮ ᱦᱟᱹᱠᱩ ᱡᱩᱫᱤ ᱟᱭᱢᱟ ᱜᱟᱱ ᱠᱚ ᱡᱷᱟᱹᱞᱤᱜᱼᱟ ᱛᱟᱦᱚᱞᱮ ᱜᱚᱝᱠᱮ ᱩᱱᱠᱩ ᱦᱟᱹᱠᱩ ᱛᱟᱥᱮ ᱞᱟᱹᱜᱤᱫ ᱛᱮ ᱪᱮᱫ ᱯᱮ ᱵᱮᱱᱟᱣ ᱜᱮᱭᱟ?
ᱟᱞᱮ ᱦᱟᱹᱠᱩ ᱛᱟᱥᱤ ᱞᱟᱹᱜᱤᱫ ᱫᱚ ᱦᱟᱸᱜ ᱟᱨᱠᱤ ᱡᱟᱦᱟᱸ ᱚᱱᱟ ᱥᱤᱲ ᱵᱟᱞᱮ ᱞᱟᱹᱭᱠᱟᱜᱼᱟ ᱱᱚᱣᱟ ᱥᱤᱭᱟᱹᱲᱟ ᱪᱮᱛᱟᱱ ᱠᱚᱨᱮ ᱜᱮ ᱟᱨᱠᱤ ᱚᱱᱠᱟ ᱥᱤᱛᱩᱝ ᱠᱚ ᱛᱟᱥᱮ ᱥᱤᱭᱟ ᱡᱩᱫᱤ ᱚᱱᱠᱟ ᱞᱮᱠᱟ ᱵᱟᱭ ᱥᱤᱛᱩᱝ ᱟ ᱛᱚᱠᱷᱚᱱ ᱢᱟ ᱫᱚᱢᱮ ᱫᱟᱜ ᱡᱟᱹᱲᱤᱭᱟᱭ ᱛᱟᱦᱚᱞᱮ ᱠᱷᱟᱱ ᱫᱚ ᱚᱱᱟ ᱪᱩᱞᱦᱩᱭ ᱪᱮᱛᱟᱱ ᱠᱚᱨᱮ ᱜᱮᱞᱮ ᱫᱚᱦᱚ ᱠᱟᱠᱚ ᱜᱮᱭᱟ ᱦᱟᱸᱜ ᱾
ᱦᱳᱭ ᱜᱚᱝᱠᱮ ᱱᱚᱜᱼᱚ ᱱᱚᱣᱟ ᱟᱢ ᱡᱟᱦᱟᱸ ᱥᱤᱭᱟᱹᱲᱟᱢ ᱞᱟᱹᱭ ᱠᱮᱫᱟ ᱚᱱᱟᱧ ᱵᱩᱡ ᱫᱟᱲᱮᱭᱟᱜ ᱱᱤᱛᱚᱜ ᱟᱜ ᱠᱷᱟᱡ ᱚᱱᱟᱛᱮ ᱟᱞᱮᱥᱮᱫ ᱫᱚ ᱡᱷᱟᱵᱟ ᱠᱚ ᱞᱟᱹᱭᱟ ᱡᱷᱟᱵᱟ ᱢᱟᱱᱮ ᱚᱱᱮ ᱪᱮᱫ ᱠᱚ ᱡᱟᱦᱟᱱ ᱠᱷᱟᱰᱮᱡ ᱛᱮᱜᱮ ᱠᱟᱹᱴᱤᱡ ᱠᱟᱹᱴᱤᱡ ᱠᱷᱟᱴᱮᱡ ᱠᱚ ᱥᱩᱨ ᱥᱩᱨ ᱠᱚ ᱫᱚᱦᱚᱭ ᱛᱮ ᱵᱟᱵᱮᱨ ᱛᱮᱠᱚ ᱜᱟᱜᱼᱟ ᱜᱟᱜ ᱠᱟᱛᱮ ᱟᱫᱚ ᱚᱱᱟᱛᱮ ᱡᱷᱟᱣᱟ ᱠᱚ ᱵᱮᱱᱟᱜᱼᱟ
ᱟᱪᱪᱷᱟ ᱟᱞᱮᱥᱮᱫ ᱫᱚ ᱦᱟᱸᱜ ᱱᱚᱣᱟ ᱫᱚ ᱵᱮᱥᱤᱨ ᱵᱷᱟᱜᱽ ᱫᱚ ᱧᱮᱞᱚᱜ ᱠᱟᱱᱟ ᱱᱚᱣᱟ ᱥᱤᱸᱫᱷᱩᱨᱤ ᱥᱤᱸᱫᱷᱩᱨᱤ ᱚᱱᱟ ᱚᱱᱟ ᱠᱟᱰᱮᱡ ᱛᱮᱜᱮ ᱵᱤᱥᱛᱤ ᱠᱚ ᱡᱩᱛ ᱜᱮᱭᱟ ᱦᱟᱸ
ᱦᱮᱸ ᱟᱞᱮ ᱥᱮᱫ ᱫᱚ ᱦᱟᱸᱜ ᱠᱷᱟᱡ ᱱᱚᱣᱟ ᱱᱚᱣᱟ ᱫᱚᱠᱚ ᱵᱮᱱᱟᱣᱟ ᱢᱟᱫ ᱤᱭᱟᱹᱛᱮ ᱢᱟᱜ ᱡᱟᱦᱟᱸ ᱠᱷᱩᱧᱪᱤ ᱛᱮ ᱵᱟᱠᱷᱟᱡ ᱞᱟᱹᱴᱩ ᱞᱟᱹᱴᱩ ᱢᱟᱜ ᱠᱚ ᱢᱟᱜᱽ ᱛᱮ ᱚᱱᱟ ᱛᱮᱠᱚ ᱵᱮᱱᱟᱣᱟ
ᱚ ᱟᱪᱪᱷᱟ ᱟᱪᱪᱷᱟ
ᱱᱚᱜᱼᱚ ᱱᱚᱝᱠᱟ ᱜᱮ ᱾ ᱛᱟᱦᱚᱞᱮ ᱜᱚᱝᱠᱮ ᱟᱯᱮ ᱥᱮᱫ ᱫᱚ ᱩᱱᱠᱩ ᱞᱩᱛᱷᱩᱨ ᱦᱟᱹᱠᱩ ᱠᱚᱫᱚ ᱠᱚ ᱧᱟᱢᱚᱜ ᱠᱟᱱᱟ ᱥᱮ ᱵᱟᱝ?
ᱞᱩᱛᱷᱩᱨ ᱦᱟᱹᱠᱩ, ᱵᱟᱝ ᱜᱚᱝᱠᱮ ᱟᱞᱮ ᱥᱮᱫ ᱢᱟ ᱡᱩᱫᱤᱭᱳ ᱱᱚᱝᱠᱟ ᱟᱞᱮ ᱥᱮᱫ ᱫᱚ ᱵᱮᱥᱤ ᱫᱚ ᱦᱟᱸᱜ ᱠᱩ ᱵᱚᱞᱛᱮ ᱛᱚ ᱱᱚᱠᱩ ᱪᱚᱲᱜᱚᱡ ᱯᱩᱛᱷᱤ ᱟᱨ ᱵᱤᱥᱤᱨ ᱵᱷᱟᱜᱽ ᱫᱚ ᱱᱩᱠᱩ ᱵᱩᱸᱵᱩᱡ ᱵᱤᱥᱤ ᱠᱚ ᱧᱟᱢᱚᱜ ᱜᱮᱭᱟ ᱟᱞᱮᱥᱮᱱ ᱫᱚ ᱟᱨ ᱵᱩᱸᱵᱩᱡ ᱟᱨ ᱫᱩᱲᱤ᱾
ᱦᱳᱭ ᱟᱞᱮ ᱥᱮᱫ ᱫᱚ ᱦᱟᱸᱜ ᱠᱷᱟᱡ ᱦᱮᱸ ᱥᱟᱱᱟᱢ ᱢᱟᱱᱮ, ᱤᱭᱟᱹ ᱜᱟᱰᱟ ᱫᱷᱟᱨᱮ ᱦᱚᱲ ᱠᱟᱱᱟᱞᱮ ᱛᱚ ᱵᱟᱠᱷᱟᱡ ᱚᱱᱟᱛᱮᱞᱮ ᱪᱮᱨᱟ ᱵᱩᱸᱵᱩᱡ, ᱫᱩᱲᱤ, ᱥᱳᱞ ᱛᱟ ᱯᱚᱨᱮ ᱞᱩᱛᱷᱩᱨ ᱡᱟᱦᱟᱸᱭ ᱩᱱᱠᱩ ᱢᱟᱱᱮ ᱵᱤᱧ ᱞᱮᱠᱟ ᱠᱚ ᱧᱮᱞᱚᱜ-ᱟ ᱩᱱᱠᱩ ᱡᱚᱢ ᱞᱮᱠᱚ ᱠᱷᱟᱱ ᱟᱹᱰᱤ ᱢᱟᱱᱮ ᱦᱚᱲᱢᱚᱨ ᱠᱟᱹᱢᱤ ᱮᱢᱟᱭ ᱱᱚᱜ-ᱚ ᱱᱚᱝᱠᱟ ᱱᱚᱜ-ᱚ ᱱᱚᱝᱠᱟ ᱠᱟᱛᱷᱟ ᱤᱭᱟᱹ ᱠᱚ ᱞᱟᱹᱭ ᱵᱟᱲᱟ ᱠᱟᱜ-ᱟ ᱠᱷᱟᱡ
ᱟᱞᱮ ᱥᱮᱫ ᱜᱚᱝᱠᱮ ᱱᱩᱠᱩ ᱩᱱᱠᱩ ᱞᱩᱛᱩᱨ ᱞᱮᱠᱟ ᱪᱮᱜᱠᱟᱵᱤᱱ ᱞᱟᱹᱭ ᱠᱮᱫ ᱫᱚ ᱱᱩᱠᱩ ᱫᱚ ᱦᱟᱸᱜ ᱮᱠᱟᱞ ᱟ ᱵᱟᱝ ᱞᱮᱠᱟ ᱜᱮ ᱟᱨᱠᱤ ᱵᱟᱠᱚ ᱧᱟᱢᱚᱜ ᱜᱮᱭᱟ᱾
ᱦᱮᱸ ᱱᱩᱠᱩ ᱫᱚ ᱜᱟᱰᱟ ᱦᱟᱹᱠᱩ ᱠᱟᱱᱟ ᱠᱚ ᱠᱷᱟᱹᱡ ᱵᱟᱹᱫᱽ, ᱵᱟᱹᱭᱦᱟᱹᱲ ᱠᱚᱨᱮ ᱫᱚ ᱵᱟᱝ ᱠᱚ ᱧᱟᱢᱚᱜ ᱜᱮᱭᱟ ᱚᱱᱟ ᱜᱟᱰᱟ ᱦᱚᱸ ᱡᱟᱦᱟᱸ ᱠᱚᱨᱮ ᱢᱟᱱᱮ ᱟᱹᱰᱤ ᱢᱟᱱᱮ ᱥᱮᱫᱟᱭ ᱠᱷᱚᱱᱟᱜ ᱢᱤᱫᱴᱟᱝ ᱤᱭᱟᱹ ᱢᱮᱱᱟᱜ-ᱟ ᱠᱷᱚᱞ ᱢᱮᱱᱟᱜ-ᱟ᱾ ᱥᱮ ᱠᱷᱟᱱᱩ ᱢᱮᱱᱟᱜ-ᱟ ᱚᱱᱟ ᱡᱟᱭᱜᱟ ᱠᱚᱨᱮᱫ ᱫᱟᱜ ᱠᱚ ᱥᱮᱭᱟᱜ-ᱟ ᱚᱱᱟ ᱠᱚᱨᱮ ᱠᱚ ᱛᱟᱹᱯᱩᱜ ᱛᱟᱦᱮᱱᱟ᱾ ᱵᱷᱩᱜᱟᱹᱜ ᱠᱚᱨᱮ ᱠᱚ ᱵᱚᱞᱚᱱᱟ ᱚᱱᱚ ᱚᱱᱠᱟᱱᱟᱜ ᱡᱟᱭᱜᱟ ᱠᱚᱨᱮ ᱠᱚ ᱛᱟᱦᱮᱱ ᱜᱮᱭᱟ ᱱᱩᱠᱩ ᱫᱚ᱾
ᱟᱪᱪᱷᱟ ᱟᱞᱮᱥᱮᱫ ᱢᱟ ᱜᱚᱝᱠᱮ ᱚᱱᱠᱟ ᱥᱩᱨᱩ ᱠᱚᱨᱮ ᱜᱟᱰᱟ ᱵᱟᱹᱱᱩᱜ ᱛᱮ ᱦᱳᱭᱛᱳ ᱵᱟᱝᱠᱚ ᱧᱮᱞ ᱧᱟᱢᱚᱜ ᱠᱟᱱᱟ ᱟᱞᱮᱥᱮᱫ ᱫᱚ ᱛᱟᱦᱚᱞᱮ᱾
ᱦᱮᱸ ᱟᱨ ᱢᱟᱜᱩᱨ ᱦᱟᱹᱠᱩ ᱜᱚᱝᱠᱮ ᱱᱩᱠᱩ ᱫᱚ ᱵᱟᱹᱫ ᱵᱟᱹᱭᱦᱟᱹᱲ ᱨᱮᱦᱚᱸ ᱠᱚ ᱛᱟᱦᱮᱱ ᱜᱮᱭᱟ ᱠᱷᱟᱡ ᱧᱮᱞ ᱵᱟᱲᱟ ᱦᱩᱭ
ᱦᱮᱸ ᱦᱮᱸ, ᱚᱱᱟ ᱠᱷᱟᱹᱛᱤᱨ ᱜᱮ ᱦᱳᱭᱛᱳ ᱱᱩᱠᱩ ᱠᱚᱫᱚ ᱛᱚᱠᱷᱚᱱ ᱴᱚᱨᱚᱰᱟᱝ ᱠᱚᱞᱮ ᱚᱰᱟᱣ ᱜᱮᱭᱟ ᱛᱚᱠᱷᱚᱱ ᱩᱱᱠᱩ ᱠᱚ ᱢᱤᱫ-ᱵᱟᱨᱭᱟ ᱠᱚ ᱡᱷᱟᱹᱞᱤᱜ ᱜᱮᱭᱟ᱾
ᱟᱪᱪᱷᱟ ᱛᱟᱦᱚᱞᱮ ᱜᱚᱝᱠᱮ ᱢᱟᱜᱩᱨ ᱦᱟᱹᱠᱩ ᱠᱚ ᱛᱟᱹᱲ ᱵᱟᱲᱟ ᱟᱠᱟᱫ ᱢᱮᱭᱟ ᱥᱮ ᱵᱟᱝ?
ᱢᱟᱜᱩᱨ ᱦᱟᱹᱠᱩ ᱵᱟᱝ ᱜᱚᱝᱠᱮ ᱚᱱᱠᱟ ᱞᱮᱠᱟ ᱫᱚ ᱦᱟᱸᱜ ᱵᱟᱝᱠᱚ ᱛᱩᱲ ᱵᱟᱲᱟ ᱟᱠᱟᱫᱤᱧᱟ ᱛᱩᱲ ᱫᱚ᱾
ᱦᱮᱸ ᱵᱟᱠᱷᱟᱱ ᱢᱟᱜᱩᱨ ᱦᱟᱹᱠᱩ ᱴᱷᱮᱱ ᱫᱚ ᱤᱧᱤᱧ ᱛᱩᱲ ᱵᱟᱲᱟ ᱦᱚᱪᱚ ᱞᱮᱱᱟ ᱦᱟᱜ ᱠᱷᱟᱡ ᱚᱱᱮ ᱨᱩᱣᱟᱹ ᱮᱦᱚᱵ ᱩᱛᱟᱹᱨ ᱞᱤᱫᱤᱧᱟ ᱦᱟᱜ ᱠᱷᱟᱡ ᱢᱟᱜᱩᱨ ᱦᱟᱹᱠᱩᱣᱟᱜ ᱛᱳᱲ ᱛᱮ᱾
ᱚ ᱟᱪᱪᱷᱟ ᱢᱟᱱᱮ ᱜᱚᱝᱠᱮ ᱪᱮᱜᱠᱟ ᱛᱟᱦᱚᱞᱮ ᱫᱚᱢᱮ ᱡᱳᱨ ᱠᱚ ᱢᱟᱱᱮ ᱫᱚᱢᱮ ᱚᱱᱠᱟ ᱦᱟᱹᱥᱩ ᱛᱟᱠᱚ ᱜᱮᱭᱟ ᱥᱮ ᱪᱮᱫ ᱛᱟᱦᱚᱞᱮ?
ᱦᱟᱹᱥᱩ ᱚᱱᱛᱮ ᱦᱮᱸ ᱩᱱᱠᱩ ᱫᱚ ᱛᱳᱛᱳᱲ ᱟᱹᱱᱤᱡ ᱟᱠᱚ ᱛᱚ ᱠᱟᱨᱮᱱᱴ ᱞᱮᱠᱟ ᱠᱷᱟ ᱴᱚᱴᱠᱟ ᱜᱮᱢ ᱵᱩᱡᱷᱟᱹᱣ ᱜᱚᱫᱟ ᱢᱟᱱᱮ ᱩᱱᱟᱹᱜ ᱠᱟᱨᱮᱱᱴ ᱡᱷᱚᱴᱠᱟ ᱞᱮᱠᱟ ᱫᱚ ᱵᱟᱝ᱾ ᱢᱮᱱᱠᱷᱟᱱ ᱛᱩᱲ ᱞᱮᱠᱚ ᱠᱷᱟᱱ ᱢᱟᱱᱮ ᱠᱤᱪᱷᱩ ᱠᱷᱚᱱ ᱯᱚᱨᱮ ᱡᱟᱦᱟᱸᱭᱟᱜ ᱦᱚᱲᱢᱚ ᱨᱮ ᱫᱟᱲᱮ ᱥᱮ ᱥᱩᱴ ᱛᱟᱭᱟ ᱩᱱᱤ ᱫᱚᱚ ᱵᱟᱭ ᱨᱩᱣᱟᱹᱜᱼᱟ᱾ ᱤᱧ ᱫᱚ ᱡᱮᱢᱚᱱ ᱤᱭᱟᱹ ᱤᱭᱟᱹ ᱛᱳᱲ ᱠᱤᱫᱤᱧ ᱠᱷᱟᱱᱮ ᱨᱩᱣᱟᱹ ᱮᱦᱚᱵ ᱩᱛᱟᱹᱲ ᱠᱤᱫᱤᱧᱟ ᱱᱚᱜᱼᱚ ᱱᱚᱝᱠᱟ᱾
ᱚ ᱟᱪᱪᱷᱟ ᱟᱪᱪᱷᱟ ᱛᱚ ᱜᱚᱝᱠᱮ ᱚᱱᱠᱟ ᱞᱮᱠᱷᱟᱡ ᱫᱚ ᱛᱩᱲ ᱫᱚ ᱵᱟᱠᱚ ᱛᱩᱲ ᱵᱟᱲᱟ ᱠᱟᱹᱫᱤᱧᱟ ᱥᱩᱴ ᱜᱮᱭᱟ ᱥᱮ ᱵᱟᱭ ᱥᱩᱴ ᱜᱮᱭᱟ ᱛᱚ ᱚᱱᱠᱟ ᱞᱮᱠᱟ ᱫᱚ ᱵᱟᱰᱟᱭ ᱵᱟᱹᱱᱩᱜ ᱠᱟᱫᱟ᱾
ᱦᱮᱸ᱾
ᱚ ᱟᱪᱪᱷᱟ ᱟᱪᱪᱷᱟ᱾
ᱛᱟᱦᱚᱞᱮ ᱜᱚᱝᱠᱮ ᱵᱩᱸᱵᱩᱡ ᱦᱟᱹᱠᱩ ᱠᱚᱫᱚ ᱦᱟᱸᱜ ᱠᱷᱟᱡ ᱚᱠᱟ ᱞᱮᱠᱟ ᱠᱚ ᱵᱩᱡᱷᱟᱹᱜ ᱜᱮᱭᱟ ᱟᱯᱮ ᱥᱮᱫ ᱢᱟᱢ ᱞᱟᱹᱭ ᱠᱮᱼᱟ? ᱫᱚᱢᱮ ᱵᱩᱸᱵᱩᱡ ᱦᱟᱹᱠᱩ ᱢᱮᱱᱟᱜ ᱠᱚᱣᱟ ᱥᱤᱵᱤᱞ ᱜᱮᱭᱟ ᱠᱚ ᱥᱮ ᱵᱟᱝ?
ᱦᱮᱸ ᱜᱚᱝᱠᱮ ᱱᱩᱠᱩ ᱦᱟᱜ ᱢᱚᱴᱟᱢᱩᱴᱤ ᱵᱷᱟᱜᱮ ᱜᱮ ᱠᱚ ᱥᱤᱵᱤᱞᱟ ᱜᱚᱝᱠᱮ ᱵᱩᱸᱵᱩᱡ ᱦᱟᱹᱠᱩ᱾ ᱵᱩᱸᱵᱩᱡ ᱟᱨ ᱱᱩᱠᱩ ᱫᱩᱲᱤ ᱢᱚᱴᱟᱢᱩᱴᱤ ᱵᱷᱟᱜᱮ ᱠᱚ ᱥᱤᱵᱤᱞᱟ᱾
ᱦᱳᱭ ᱜᱚᱝᱠᱮ᱾ ᱛᱟᱦᱚᱞᱮ ᱜᱚᱝᱠᱮ ᱟᱨᱚ ᱚᱱᱮ ᱠᱳᱭ ᱦᱟᱹᱠᱩ ᱠᱚᱠᱚ ᱧᱟᱢᱚᱜ ᱜᱮᱭᱟ ᱥᱮ ᱵᱟᱝ ᱟᱯᱮ ᱥᱮᱫ?
ᱠᱳᱭ ᱦᱟᱹᱠᱩ ᱫᱚ ᱜᱚᱝᱠᱮ ᱟᱸᱡᱚᱢᱜᱮ ᱵᱟᱹᱞᱤᱧ ᱟᱸᱡᱚᱢ ᱵᱟᱲᱟ ᱟᱠᱟᱫ ᱠᱚᱣᱟ ᱱᱩᱠᱩ ᱟᱜ ᱧᱩᱛᱩᱢ ᱦᱟᱸᱜ ᱪᱮᱫ ᱠᱟ ᱧᱮᱞ ᱛᱮᱦ ᱦᱚᱸᱜ ᱵᱟᱰᱟᱭ ᱦᱚᱸ ᱵᱟᱞᱤᱧ ᱵᱟᱰᱟᱭᱟ ᱪᱮᱫ ᱞᱮᱠᱟ ᱱᱟᱠᱚ ᱜᱚᱝᱠᱮ᱾
ᱦᱮᱸ ᱱᱩᱠᱩ ᱠᱚᱫᱚ ᱦᱟᱸᱜ ᱠᱷᱟᱡ ᱜᱟᱰᱟ ᱨᱮᱠᱚ ᱛᱟᱦᱮᱱ ᱜᱮᱭᱟ ᱚᱱᱟ ᱠᱷᱟᱹᱛᱤᱨ ᱛᱮ ᱵᱟᱝ ᱮᱢ ᱟᱸᱡᱚᱢ ᱠᱟᱜᱼᱟ᱾
ᱢᱟᱱᱮ ᱜᱟᱰᱟ ᱨᱮᱜᱮ ᱵᱤᱥᱤᱨ ᱵᱷᱟᱜ ᱠᱚ ᱛᱟᱦᱮᱸᱱ ᱜᱤᱭᱟ ᱱᱩᱠᱩ
ᱦᱮᱸ ᱜᱟᱰᱟ ᱨᱮᱜᱮ ᱟᱹᱰᱤ ᱟᱭᱢᱟ ᱠᱚ ᱛᱟᱦᱮᱱ ᱜᱮᱭᱟ᱾ ᱚᱱᱮ ᱥᱩᱱᱩᱢ ᱟᱛᱮᱜ ᱡᱩᱫᱤᱢ ᱵᱷᱟᱹᱡᱤ ᱠᱚᱣᱟ ᱟᱹᱰᱤ ᱢᱚᱸᱪ ᱠᱚ ᱥᱤᱵᱤᱞᱟ ᱵᱟᱝᱠᱷᱟᱱ ᱫᱚ ᱦᱟᱹᱠᱩ ᱢᱟ ᱥᱩᱱᱩᱢ ᱪᱷᱟᱲᱟ ᱛᱚ ᱵᱟᱝᱠᱚ ᱥᱤᱵᱤᱞᱟ᱾
ᱦᱮᱸ ᱦᱮᱸ ᱦᱮᱸ᱾
ᱚᱱ ᱚᱝᱠᱟ᱾
ᱢᱟᱱᱮ ᱩᱱᱠᱩ ᱫᱚ ᱵᱤᱱᱟᱹ ᱥᱩᱱᱩᱢ ᱛᱮᱦᱚᱸ ᱢᱚᱴᱟᱢᱩᱴᱤ ᱨᱟᱯᱟᱜ ᱠᱟᱛᱮ ᱵᱷᱟᱜᱤ ᱠᱚ ᱵᱩᱡᱷᱟᱜᱼᱟ ᱥᱮ ᱪᱮᱫ ᱜᱚᱝ?
ᱦᱮᱸ ᱨᱟᱯᱟᱜ ᱦᱮᱸ ᱨᱟᱯᱟᱜ ᱦᱚᱸ ᱡᱮ ᱥᱤᱵᱤᱞ ᱜᱮᱭᱟ ᱠᱚ ᱦᱟᱜ ᱠᱷᱟᱡ᱾
ᱦᱚᱸ, ᱦᱮᱸ ᱜᱚᱢᱠᱮ ᱟᱨᱠᱤ ᱨᱟᱯᱟᱜ ᱠᱟᱛᱮᱜ ᱢᱚᱴᱟᱢᱩᱴᱤ ᱵᱷᱟᱜᱮ ᱜᱮ ᱠᱚ ᱵᱩᱡᱷᱟᱹᱜ ᱜᱮᱭᱟ ᱱᱩᱠᱩ ᱪᱚᱲᱜᱚᱡ ᱠᱩ, ᱥᱮ ᱜᱟᱹᱲᱟᱹᱭ ᱠᱚᱠᱚ ᱧᱟᱢᱚᱜ ᱜᱮᱭᱟ ᱟᱞᱮ ᱥᱮᱱ ᱵᱟᱝ ᱱᱩᱠᱩ ᱨᱟᱯᱟᱜ ᱠᱟᱛᱮ ᱡᱚᱢ ᱵᱟᱲᱟ ᱦᱩᱭ ᱠᱟᱱᱟ ᱢᱚᱴᱟᱢᱚᱴ᱾
ᱟᱪᱪᱷᱟ ᱜᱚᱝᱠᱮ, ᱦᱮᱸ ᱪᱚᱰᱜᱚᱡ ᱮᱢ ᱞᱟᱹᱭᱮᱫ ᱠᱚᱫᱚ ᱱᱩᱠᱩ ᱦᱟᱹᱠᱩ ᱫᱚ ᱩᱱᱠᱩ ᱟᱞᱮᱥᱮᱫ ᱫᱚ ᱞᱮᱸᱡᱽᱨᱟ ᱠᱚ ᱢᱮᱛᱟ ᱠᱚᱣᱟ ᱢᱚᱱᱮ ᱦᱳᱭ᱾
ᱞᱮᱸᱡᱽᱨᱟ ᱢᱟᱱᱮ ᱩᱱᱠᱩ‌ ᱢᱟᱱᱮ ᱢᱟᱹᱝᱜᱨᱤ ᱞᱮᱠᱟ ᱜᱮ ᱟᱨᱠᱤ ᱩᱱᱠᱩ ᱦᱩᱰᱤᱧ ᱦᱩᱰᱤᱧ ᱜᱮᱭᱟ ᱟᱨ ᱱᱚᱝᱠᱟ ᱥᱩᱜᱟᱹ ᱞᱮᱠᱟ ᱫᱚ ᱦᱟᱸᱜ ᱵᱟᱹᱱᱩᱜ ᱛᱟᱠᱚᱣᱟ᱾
ᱦᱮᱸ, ᱩᱱᱠᱩ ᱜᱮ ᱦᱟᱜ ᱠᱷᱟᱡ ᱪᱚᱰᱜᱚᱡ ᱯᱮ ᱢᱮᱛᱟ ᱠᱚ ᱠᱟᱱᱟ ᱟᱞᱮᱥᱮᱫ ᱫᱚ ᱤᱭᱟᱹ ᱞᱮᱸᱡᱽᱨᱟ ᱠᱚ ᱢᱮᱛᱟ ᱠᱚᱣᱟ᱾
ᱚ ᱟᱪᱪᱷᱟ ᱟᱨᱠᱤ ᱱᱩᱠᱩ ᱪᱚᱲᱜᱚᱡ ᱴᱚᱵᱚᱜ ᱠᱚᱯᱮ ᱪᱟᱞᱟᱜ ᱜᱮᱭᱟ ᱜᱚᱝᱠᱮ ᱟᱞᱮᱥᱮᱫ ᱫᱚ ᱱᱚᱝᱠᱟ ᱪᱚᱲᱜᱚᱡ ᱴᱚᱵᱚᱜ ᱟᱨᱠᱤ ᱫᱚᱢᱮᱞᱮ ᱞᱮ ᱪᱟᱞᱟᱜ ᱜᱮᱭᱟ᱾
ᱴᱚᱵᱚᱜ ᱚᱱᱟ ᱴᱚᱵᱚᱜ ᱫᱚ ᱟᱞᱮᱥᱮᱫ ᱫᱚ ᱵᱟᱝᱠᱚ ᱞᱟᱹᱭᱟ ᱵᱟᱹᱲᱥᱤ ᱠᱚ ᱞᱟᱹᱭᱟ᱾